ᱦᱮᱞᱳ ᱜᱚᱝᱠᱮ
ᱦᱮᱸ ᱡᱚᱦᱟᱨ ᱜᱮ ᱡᱚᱦᱟᱨ ᱜᱮ᱾
ᱦᱮᱸ ᱡᱚᱦᱟᱨ ᱜᱚᱝᱠᱮ ᱟᱸᱡᱚᱢ ᱫᱟᱵᱮᱱ?
ᱦᱮᱸ ᱟᱸᱡᱚᱢᱚᱜ ᱠᱟᱱ ᱜᱮᱭᱟ ᱛᱟᱯᱚᱨᱮ ᱟᱹᱰᱤ ᱫᱤᱱ ᱯᱚᱨ ᱵᱤᱱ ᱯᱷᱳᱱ ᱠᱮᱫᱟ?
ᱦᱮᱸ ᱜᱚᱝᱠᱮ ᱟᱫᱚ ᱦᱚᱸᱜ ᱚᱭ ᱠᱟᱹᱴᱤᱜ ᱞᱤᱧ ᱨᱩᱣᱟᱹ ᱵᱟᱲᱟᱜ ᱠᱟᱱ ᱛᱟᱦᱮᱸᱫ ᱟᱫᱚ ᱨᱩᱣᱟ ᱵᱟᱲᱟ ᱠᱚᱨᱮ ᱜᱮ ᱛᱚ ᱠᱟᱹᱴᱤᱜ ᱞᱤᱧ ᱡᱚᱠᱷᱚᱢ ᱞᱤᱧ ᱛᱟᱦᱮᱸᱜ ᱠᱟᱱᱟ᱾
ᱟᱪᱪᱷᱟ ᱦᱮᱸᱛᱚ ᱟᱨ ᱫᱟᱜ ᱡᱟᱹᱯᱩᱫ ᱫᱟᱭ ᱛᱚ ᱚᱠᱟᱞᱮᱠᱟ ᱵᱤᱱ ᱨᱩᱣᱟᱹ ᱞᱮᱱᱟ ᱟᱨᱠᱤ? ᱨᱩᱣᱟᱹ ᱨᱩᱣᱟᱹ ᱨᱩᱣᱟᱹ ᱦᱟᱹᱥᱩ ᱜᱮ ᱥᱮ ᱟᱨᱚ ᱡᱟᱦᱟᱸ ᱞᱮᱠᱟᱱᱟᱜ?
ᱦᱳᱭ ᱜᱚᱝᱠᱮ ᱢᱟᱸᱫᱟ ᱢᱟᱸᱫᱟ ᱛᱮ ᱟᱫᱚ ᱠᱟᱹᱴᱤᱡ ᱠᱟᱹᱴᱤᱡ ᱡᱚᱨᱟᱞᱳ ᱧᱚᱜ ᱪᱟᱞᱟᱣ ᱞᱮᱱᱟ ᱠᱟᱹ ᱴᱤᱡ ᱟᱫᱚ ᱱᱚᱜ ᱚᱸᱭ ᱜᱮ ᱦᱚᱞᱟ ᱢᱟᱫᱷᱮᱨ ᱞᱤᱧ ᱥᱟᱨᱟᱣ ᱠᱟᱫᱟ᱾
ᱟᱪᱪᱷᱟ ᱦᱮᱸ ᱛᱚ᱾ ᱨᱟᱱ ᱡᱚᱢ ᱠᱚᱫᱚ ᱫᱚᱨᱠᱟᱨ ᱠᱟᱱ ᱜᱮᱭᱟ ᱛᱚ ᱛᱚ ᱫᱚᱠᱟᱱ ᱠᱚᱨᱮᱜ ᱵᱤᱱ ᱦᱟᱛᱟᱣ ᱠᱮᱫᱟ ᱥᱮ ᱢᱟᱱᱮ ᱦᱟᱸᱥᱯᱟᱛᱟᱞ ᱨᱮ ᱵᱷᱩ ᱛᱤ ᱠᱩᱵᱤᱱ ᱛᱟᱦᱮᱸᱜ ᱠᱟᱱᱟ?
ᱠᱮ ᱱᱚᱣᱟ ᱪᱟᱞᱟᱣᱱᱟᱞᱤᱧ ᱦᱟᱸᱟᱥᱯᱟᱛᱟᱞ ᱥᱮᱫ ᱜᱮ ᱵᱷᱚᱨᱛᱤ ᱞᱤᱧ ᱛᱟᱦᱮᱸᱜ ᱠᱟᱱᱟ ᱵᱟᱨ ᱯᱮ ᱫᱤᱱ ᱜᱟᱱ᱾
ᱟᱪᱪᱷᱟ ᱦᱮᱸ ᱛᱚ ᱟᱫᱚ ᱱᱤᱛᱚᱝ ᱫᱚ ᱚᱱᱠᱟ ᱦᱩᱭ ᱞᱮᱱᱠᱷᱟᱱ ᱛᱚ ᱦᱟᱸᱥᱯᱟᱛᱟᱞ ᱫᱚ ᱪᱟᱞᱟᱜ ᱜᱮ ᱞᱟᱜᱟᱜ-ᱟ᱾
ᱦᱮᱸ ᱜᱚᱝᱠᱮ ᱟᱫᱚ ᱮᱢᱚᱱ ᱢᱟᱸᱫᱟ ᱢᱟᱸᱫᱟ ᱛᱮ ᱵᱟᱹᱲᱛᱤᱭᱮᱱᱟ ᱵᱟᱝ ᱠᱟᱹᱴᱤᱡ ᱞᱤᱧ ᱞᱚᱦᱚᱫᱱᱟ ᱫᱟᱜ ᱠᱚᱨᱮ
ᱦᱮᱸ ᱟᱨ ᱱᱤᱛᱳᱝ ᱫᱚ ᱵᱚᱨᱥᱟ ᱫᱤᱱ ᱠᱟᱱ ᱫᱚ ᱱᱤᱛᱳᱝ ᱫᱚ ᱞᱚᱦᱚᱫ ᱫᱚ ᱞᱟᱜᱟᱜ ᱜᱮᱭᱟ᱾ ᱠᱷᱮᱛ ᱵᱟᱹᱫᱽ ᱨᱮ ᱠᱟᱹᱢᱤ ᱫᱚ ᱢᱮᱱᱟᱜ ᱜᱮᱛ ᱠᱟᱹᱢᱤ ᱢᱮᱱᱟᱜ ᱛᱟᱵᱚᱱᱟ ᱥᱮ ᱱᱤᱛᱳᱝ ᱫᱚ᱾
ᱦᱮᱸ
ᱟᱪᱪᱷᱟ ᱯᱚᱨᱮ ᱥᱚᱨᱟᱭ ᱠᱚ ᱪᱮᱫ ᱞᱮᱠᱟ ᱟᱯᱮ ᱚᱱᱛᱮ ᱫᱚ ᱦᱩᱭᱩᱜ ᱜᱮᱭᱟ?
ᱟᱨ ᱱᱚᱛᱮ ᱫᱚ ᱜᱚᱝᱠᱮ ᱥᱚᱦᱨᱟᱭ ᱫᱚ ᱱᱤᱛᱚᱝ ᱫᱚ ᱢᱟᱱᱮ ᱰᱤᱨᱤ ᱜᱮᱭᱟ ᱛᱚᱵᱮ ᱥᱚᱨᱦᱟᱭ ᱠᱚᱫᱚ ᱟᱞᱮ ᱥᱮᱫ ᱫᱚ ᱰᱟᱝᱨᱤ ᱠᱷᱩᱱ ᱴᱟᱹᱣ ᱟᱛᱮᱫ ᱦᱩᱭᱩᱜ-ᱟ ᱴᱟᱢᱟᱠ ᱛᱩᱢᱫᱟᱜ ᱠᱚ ᱨᱩ ᱟᱛᱮ ᱜᱮ᱾
ᱦᱮᱸ ᱦᱮᱸ ᱛᱟᱯᱚᱨᱮ ᱪᱮᱫ ᱞᱮᱠᱟ ᱢᱮᱥᱚᱱᱮ ᱥᱩᱫᱩ ᱰᱟᱝᱨᱟ ᱜᱮᱯᱮ ᱛᱚᱞ ᱠᱚᱣᱟ ᱥᱮ ᱢᱟᱱᱮ ᱠᱟᱲᱟ ᱠᱚᱦᱚᱸ ᱠᱚ ᱛᱟᱦᱮᱸᱱ ᱜᱮᱭᱟ?
ᱦᱟᱝ ᱠᱮ ᱠᱟᱲᱟ ᱠᱚᱦᱚᱸ ᱞᱮ ᱛᱚᱞ ᱠᱚᱣᱟ ᱰᱟᱹᱟᱝᱨᱤ ᱠᱚᱦᱚᱸ ᱞᱮ ᱛᱚᱞ ᱠᱚᱣᱟ ᱢᱟᱱᱮ ᱡᱟᱦᱟᱸᱭ ᱨᱮᱱ ᱡᱟᱦᱟᱸᱭ ᱪᱤᱞᱤ ᱛᱟᱦᱮᱸᱱᱟᱭ ᱢᱟᱱᱮ ᱪᱤᱞᱤ ᱡᱤᱱᱤᱥᱮ ᱛᱟᱦᱮᱸᱱᱟ ᱡᱩᱫᱤ ᱠᱟᱲᱟᱭ ᱛᱟᱦᱮᱱᱟ ᱩᱱᱤ ᱨᱮᱱ ᱛᱟᱦᱚᱞᱮ ᱠᱟᱲᱟ ᱜᱮ ᱛᱚᱞᱮᱭᱟ ᱟᱨ ᱡᱟᱦᱟᱸᱭ ᱰᱟᱹᱝᱨᱤ ᱛᱟᱦᱮᱸᱱᱟᱭ ᱩᱱᱤ ᱫᱚ ᱰᱟᱹᱝᱨᱤ ᱜᱮᱭ ᱛᱚᱞᱮᱭᱟᱭ ᱚᱱᱠᱟ ᱢᱟᱱᱮ ᱾
ᱚ ᱟᱪᱪᱷᱟ ᱦᱮᱸᱛᱚ ᱟᱨ ᱪᱮᱫ ᱞᱮᱠᱟ ᱯᱮ ᱮᱱᱮᱡ ᱥᱮᱨᱮᱧ ᱜᱮᱭᱟ? ᱨᱟᱹᱥᱠᱟᱹ ᱫᱷᱟᱨᱟ ᱧᱚᱜ ᱥᱮ ᱢᱮᱱᱮ ᱢᱮ ᱢᱤᱫ ᱟᱹᱛᱩ ᱨᱮᱜᱮ ᱢᱟᱱᱮ ᱢᱟᱱᱮ ᱜᱚᱰᱟ ᱨᱮᱯᱮ ᱨᱟᱹᱥᱠᱟᱹᱭᱟ ᱥᱮ ᱚᱱᱮ ᱟᱹᱛᱩ ᱟᱹᱛᱩ ᱜᱮ ᱟᱨᱠᱤ?
ᱚᱟᱝᱠᱟ ᱟᱞᱮ ᱫᱚ ᱟᱹᱛᱩ ᱟᱹᱛᱩ ᱜᱮᱞᱮ ᱪᱟᱞᱟᱜ-ᱟ ᱾ ᱟᱞᱮ ᱫᱚ ᱟᱫᱚ ᱥᱩᱨ ᱥᱩᱨ ᱯᱟᱲᱟ ᱠᱟᱱ ᱛᱟᱞᱮᱭᱟ ᱱᱚ ᱱᱚᱸᱰᱮ ᱢᱟ ᱞᱟᱛᱟᱨ ᱠᱩᱞᱤ ᱪᱮᱛᱟᱱ ᱠᱩᱞᱦᱤ᱾ ᱛᱟᱝ ᱠᱩᱞᱦᱤ ᱞᱮᱠᱟ ᱚᱞ ᱞᱟᱛᱟᱨ ᱦᱮᱸ ᱜᱚᱢᱠᱮ ᱦᱟᱯᱚᱭ ᱫᱚᱢᱮ ᱦᱚᱭ ᱫᱟᱭ ᱾
ᱟᱪᱪᱷᱟ ᱦᱮᱸ ᱦᱮᱸ ᱟᱸᱡᱚᱢᱚᱜ ᱠᱟᱱ ᱜᱮᱭᱟ ᱢᱟ ᱾
ᱟᱫᱚ ᱟᱞᱮ ᱫᱚ ᱚᱱᱠᱟ ᱞᱟᱛᱟᱨ ᱴᱚᱞᱟ ᱪᱮᱛᱟᱱ ᱴᱚᱞᱟ ᱠᱟᱱ ᱛᱟᱞᱮᱭᱟ ᱟᱫᱚ ᱨᱩ ᱨᱩ ᱛᱮᱜᱮᱞᱮ ᱪᱟᱞᱟᱜ-ᱟ ᱟᱞᱮ ᱞᱟᱛᱟᱨ ᱴᱚᱞᱟᱨᱮ ᱨᱩᱭᱟ ᱛᱟᱨᱯᱚᱨᱮ ᱪᱮᱛᱟᱱ ᱴᱚᱞᱟᱨᱮ ᱨᱩᱭᱟ ᱚᱸᱰᱮ ᱩᱱᱠᱩ ᱦᱚᱸᱠᱚ ᱛᱚᱞ ᱠᱟᱠᱚᱣᱟ ᱪᱮᱛᱟᱱ ᱴᱚᱞᱟ ᱥᱮᱫ ᱦᱚ ᱾
ᱦᱮᱸ ᱾
ᱛᱚ ᱚᱸᱰᱮ ᱟᱹᱛᱩᱳ ᱨᱮᱜᱮ ᱟᱞᱮ ᱫᱚᱮ ᱚᱸᱰᱮ ᱟᱛᱳᱨᱮᱜᱮ ᱟᱞᱮᱫᱚᱞᱮ ᱨᱟᱹᱥᱠᱟᱹᱭᱟ ᱾ ᱜᱚᱝᱠᱮ ᱛᱟᱦᱚᱞᱮ ᱟᱯᱮᱥᱮᱫ ᱫᱚ ᱪᱮᱠᱟ ᱢᱟᱱᱮ ᱥᱚᱞᱦᱟᱭ ᱥᱚᱨᱦᱟᱭ ᱠᱚ ᱯᱟᱞᱚᱱᱟ ᱢᱟᱱᱮ?
ᱟᱞᱮ ᱥᱮᱫ ᱫᱚ ᱡᱟᱵᱤᱱ ᱞᱟᱹᱭ ᱠᱮᱫᱟ ᱚᱱᱠᱟ ᱜᱮ ᱟᱨᱠᱤ ᱟᱫᱚ ᱟᱠᱷᱲᱟ ᱫᱚ ᱢᱟᱱᱮ ᱢᱤᱫ ᱴᱷᱮᱱ ᱦᱩᱭᱩᱜ ᱜᱮᱭᱟ ᱢᱟᱱᱮ ᱛᱟᱞᱟᱨᱮ ᱜᱚᱰᱟ ᱢᱮᱱᱟᱜ ᱛᱟᱞᱮᱭᱟ ᱛᱚ ᱚᱸᱰᱮ ᱜᱮ ᱢᱟᱱᱮ ᱯᱩᱲᱥᱤ ᱠᱚᱦᱚᱸ ᱠᱚ ᱦᱤᱡᱩᱜ-ᱟ ᱥᱟᱭᱤᱰ ᱠᱚᱨᱮᱱ ᱡᱟᱦᱟᱸᱭ ᱢᱟᱱᱮ ᱨᱟᱹᱥᱠᱟᱹ ᱢᱮᱱᱟᱜ ᱛᱟᱠᱚᱣᱟ ᱩᱱᱠᱩ ᱯᱩᱲᱥᱤ ᱠᱚ ᱦᱮᱡ ᱠᱟᱛᱮᱫ ᱡᱮ ᱚᱸᱰᱮ ᱠᱟᱹᱴᱤᱡ ᱠᱚ ᱨᱟᱹᱥᱠᱟᱹᱭᱟ ᱚᱱᱮ ᱚᱱᱠᱟ ᱾ ᱟᱨ ᱟᱵᱚᱣᱟᱜ ᱢᱟ ᱱᱟ ᱯᱤᱞᱪᱩ ᱨᱟᱥᱟ ᱠᱚᱵᱚᱱ ᱫᱚᱦᱚ ᱠᱟᱜ-ᱟ ᱚᱱᱟ ᱠᱚ ᱧᱩ ᱵᱟᱲᱟ ᱠᱟᱛᱮᱫ ᱠᱚ ᱨᱟᱹᱥᱠᱟᱹ ᱵᱟᱲᱟᱭᱟ ᱚᱱᱟ ᱠᱚᱨᱮ ᱾
ᱟᱪᱪᱷᱟ ᱜᱚᱝᱠᱮ ᱾ ᱛᱚ ᱨᱟᱹᱥᱠᱟᱹ ᱨᱟᱹᱥᱠᱟᱹ ᱫᱚ ᱛᱟᱦᱞᱮ ᱢᱤᱫᱴᱷᱮᱱ ᱜᱮᱯᱮ ᱨᱟᱹᱥᱠᱟᱹᱭᱟ ᱫᱚᱢᱮ ᱡᱟᱠ ᱡᱚᱢᱚᱠ ᱟᱛᱮᱫ ᱾
ᱦᱮᱸ ᱢᱟᱱᱮ ᱧᱤᱫᱟᱹ ᱵᱟᱡᱟᱣ ᱜᱚᱫᱚᱜ ᱜᱮᱭᱟ ᱫᱚᱥ ᱵᱟᱡᱮ ᱵᱟᱨᱚ ᱵᱟᱡᱮ ᱚᱱᱠᱟ ᱵᱟᱡᱟᱣ ᱜᱚᱫᱚᱜ ᱜᱮᱭᱟ ᱾ ᱚᱱᱟ ᱫᱚᱥᱟᱨ ᱛᱮᱥᱟᱨ ᱫᱤᱱ ᱦᱚᱸᱞᱮ ᱮᱱᱮᱡ ᱜᱮᱭᱟ ᱟᱯᱮ ᱚᱱᱛᱮ ᱫᱚ ᱛᱚᱵᱮ ᱪᱮᱫ ᱞᱮᱠᱟᱯᱮ ᱮᱱᱮᱡ ᱜᱮᱭᱟ ᱥᱮ ᱵᱟᱝ?
ᱜᱚᱝᱠᱮ ᱱᱚᱛᱮ ᱫᱚ ᱮᱱᱮᱡ ᱫᱚ ᱢᱟᱱᱮ ᱱᱚᱣᱟ ᱥᱚᱨᱦᱟᱭ ᱮᱱᱮᱡ ᱜᱮᱞᱮ ᱮᱱᱮᱡᱟ ᱢᱟᱱᱮ ᱢᱟᱱᱮ ᱡᱟᱦᱟᱸ ᱞᱮᱠᱟ ᱵᱚᱱ ᱮᱱᱮᱡᱟ ᱾
ᱦᱮᱸ
ᱚᱱᱮ ᱯᱟᱛᱟ ᱪᱷᱟᱛᱟ ᱠᱚᱨᱮ ᱚᱱᱠᱟ ᱧᱚᱜ ᱜᱮ ᱢᱟᱱᱮ ᱮᱴᱟᱜ ᱨᱚᱠᱚᱢ ᱫᱚ ᱵᱟᱞᱮ ᱮᱱᱮᱡᱟ ᱩᱱᱟᱹᱜ ᱫᱚ ᱾
ᱦᱮᱸ
ᱟᱨ ᱜᱚᱝᱠᱮ ᱛᱟᱦᱞᱮ ᱟᱯᱮᱥᱮᱫ ᱫᱚ ᱪᱮᱫᱠᱟ ᱢᱟᱱᱮ ᱠᱚ ᱦᱳᱭ ᱤᱭᱟᱹᱭᱟ ᱚᱱᱟ ᱮᱱᱮᱡ ᱠᱚᱦᱚᱸ ᱟᱨᱚ ᱴᱟᱢᱟᱠ ᱛᱩᱢᱫᱟᱜ ᱨᱩ ᱠᱚ ᱪᱮᱫᱠᱟ? ᱮᱴᱟᱜ ᱦᱮᱱᱟᱜ-ᱟ ᱥᱮ ᱚᱱᱠᱟᱜᱮ?
ᱦᱮᱸ ᱱᱮᱛᱟᱨ ᱫᱚ ᱴᱟᱢᱟᱠ ᱛᱩᱢᱫᱟᱜ ᱫᱚ ᱥᱚᱨᱦᱟᱭ ᱫᱤᱱ ᱦᱤᱞᱳᱜ ᱞᱮ ᱤᱭᱟᱹᱭ ᱫᱟ ᱾ ᱟᱨᱚ ᱧᱤᱫᱟᱹ ᱵᱮᱲᱟ ᱥᱮᱫ ᱛᱮᱫᱚ ᱢᱟᱭᱤᱠ ᱠᱚᱞᱮ ᱟᱹᱜᱩ ᱵᱟᱲᱟᱭᱮᱫᱟ ᱠᱟᱹᱴᱤᱡ ᱾
ᱟᱪᱪᱷᱟ ᱜᱚᱝᱠᱮ ᱛᱟᱦᱞᱮ ᱟᱯᱮ ᱫᱚ ᱟᱹᱰᱤ ᱵᱷᱟᱹᱜᱤ ᱜᱮᱯᱮ ᱯᱟᱞᱚᱱᱟ ᱵᱟᱝ ᱢᱟᱭᱤᱠ ᱛᱩᱢᱫ ᱢᱟᱭᱤᱠ ᱠᱚᱦᱚᱸ ᱯᱮ ᱟᱹᱜᱩᱭᱟ
ᱦᱮᱸ ᱢᱟᱱᱮ ᱟᱹᱜᱩᱭ ᱦᱩᱭᱩᱜ ᱠᱟᱱ ᱜᱮᱭᱟ ᱢᱟ ᱟᱨ ᱚᱱᱠᱟ ᱫᱚ ᱞᱟᱦᱟ ᱛᱮᱫᱚ ᱵᱟᱠᱚ ᱠᱚᱨᱟᱣᱮᱫ ᱛᱮᱦᱮᱸᱫ ᱾ ᱦᱟᱲᱟᱢᱵᱟ ᱛᱟᱠᱚ ᱠᱚ ᱞᱟᱹᱭ ᱵᱟᱲᱟᱭᱟ ᱡᱮ ᱟᱞᱮ ᱫᱚ ᱱᱚᱝᱠᱟ ᱫᱚ ᱵᱟᱞᱮ ᱠᱚᱨᱟᱣ ᱵᱟᱲᱟ ᱟᱠᱟᱫᱟ ᱡᱮ ᱯᱩᱱ ᱢᱚᱬᱮ ᱫᱤᱱ ᱵᱚᱱ ᱢᱟᱱᱟᱣ ᱜᱮᱭᱟ ᱥᱮ ᱥᱚᱦᱨᱟᱭ ᱵᱟᱥᱠᱮ ᱛᱮᱫ ᱠᱚᱦᱚᱸ ᱟᱨᱠᱤ ᱩᱱ ᱫᱚ ᱴᱟᱢᱟᱠ ᱛᱮᱜᱮ ᱠᱚ ᱢᱟᱱᱟᱣ ᱟᱠᱟᱫᱟ ᱾
ᱟᱪᱪᱷᱟ ᱜᱚᱝᱠᱮ ᱾
ᱟᱯᱮ ᱥᱮᱫ ᱜᱮ ᱪᱮᱫ ᱞᱮᱠᱟ ᱛᱚᱵᱮ ᱠᱚ ᱚᱱᱟ ᱠᱚ ᱢᱟᱱᱟᱣᱟ ᱵᱟᱨᱯᱮ ᱫᱤᱱ ᱡᱮᱢᱚᱱ ᱱᱚᱜ-ᱚᱭ ᱥᱚᱨᱟᱭ ᱯᱚᱨᱮ ᱵᱟᱥᱠᱮ ᱥᱚᱦᱚᱨᱟᱭ ᱠᱚ ᱪᱮᱫᱠᱟ ᱢᱟᱱᱮ ᱴᱟᱢᱟᱠ ᱛᱮᱜᱮ ᱥᱮ ᱢᱟᱹᱭᱤᱠ ᱠᱚᱦᱚᱸ ᱯᱮ ᱟᱹᱜᱩᱭ ᱜᱮᱭᱟᱯᱮ?
ᱵᱟᱝ ᱜᱚᱝᱠᱮ ᱱᱚᱛᱮ ᱫᱚ ᱴᱟᱢᱟᱠ ᱛᱩᱢᱫᱟᱹᱜ ᱛᱮᱜᱮ ᱞᱟᱦᱟ ᱛᱮᱱᱟᱜ ᱟᱹᱨᱤᱪᱟᱹᱞᱤ ᱛᱮᱜᱮᱞᱮ ᱯᱟᱞᱟᱣᱟ᱾
ᱚ ᱦᱮᱸᱛᱚ ᱚᱱᱟ ᱟᱹᱨᱤᱪᱟᱹᱞᱤ ᱜᱮ ᱦᱮᱸ ᱞᱟᱹᱭ ᱵᱤᱱ
ᱦᱮᱸ ᱟᱨ ᱛᱟᱯᱚᱨᱮ ᱫᱚᱥᱟᱨ ᱫᱤᱱ ᱦᱤᱞᱳᱜ ᱫᱚ ᱡᱟᱞᱮ ᱢᱟᱦᱟᱛᱮ ᱚᱱᱟ ᱟᱨ ᱠᱟᱹᱴᱤᱡ ᱯᱤᱞᱪᱩ ᱨᱟᱥᱟ ᱠᱚ ᱩᱱ ᱦᱤᱞᱳᱜ ᱫᱚ ᱠᱟᱹᱴᱤᱡ ᱞᱮ ᱧᱩᱣᱟᱜᱼᱟ᱾
ᱟᱪᱪᱷᱟ ᱟᱨ ᱵᱚᱸᱜᱟ ᱵᱩᱨᱩᱜ ᱜᱮᱭᱟ ᱯᱮᱥᱮ ᱵᱟᱝ? ᱡᱮᱢᱚᱱ ᱱᱚᱜᱼᱚᱭ ᱟᱵᱚᱣᱟᱜ ᱢᱟ ᱵᱟᱦᱟ ᱠᱟᱨᱟᱢ ᱚᱱᱟ ᱠᱚᱢᱟ ᱢᱮᱱᱟᱜ ᱜᱮᱛᱟ ᱵᱚᱱ᱾
ᱦᱮᱸ ᱜᱚᱝᱠᱮ ᱵᱚᱸᱜᱟ ᱵᱩᱨᱩ ᱦᱚ ᱦᱩᱭᱩᱜ ᱜᱮᱭᱟ᱾
ᱟᱪᱪᱷᱟ ᱛᱚᱵᱮ ᱪᱮᱫ ᱞᱮᱠᱟ ᱠᱟᱛᱮᱫ ᱵᱚᱱ ᱪᱟᱞᱟᱜ ᱜᱮᱭᱟ ᱢᱟᱱᱮ ᱟᱹᱰᱤ ᱡᱟᱭᱜᱟ ᱠᱚᱨᱮ ᱜᱮ ᱧᱮᱞ ᱵᱟᱲᱟ ᱦᱩᱭ ᱠᱟᱱᱟ ᱡᱮ ᱥᱩᱴ ᱠᱚᱵᱚᱱ ᱦᱚᱨᱚᱜ ᱤᱫᱤ ᱜᱮᱭᱟ, ᱡᱮᱢᱚᱱ ᱱᱤᱭᱚᱢ ᱨᱮᱱᱟᱜ ᱫᱚ ᱠᱟᱱᱟ ᱫᱷᱩᱛᱤ ᱠᱚ ᱡᱟᱢᱟ ᱠᱚ ᱟᱨ ᱢᱟᱹᱭ ᱜᱤᱫᱟᱹᱨ ᱛᱟᱠᱚ ᱫᱚ ᱡᱮᱢᱚᱱ ᱥᱟᱹᱲᱤ ᱠᱚ ᱚᱱᱮ ᱚᱱᱠᱟ ᱟᱯᱮ ᱥᱮᱫ ᱪᱮᱫ ᱞᱮᱠᱟ ᱢᱟᱱᱮ ᱥᱩᱴ ᱠᱚᱠᱚ ᱦᱚᱨᱚᱜ ᱜᱮᱭᱟ ᱥᱮ ᱵᱟᱝ ᱛᱚᱵᱮ
ᱜᱚᱝᱠᱮ ᱱᱚᱛᱮ ᱫᱚ ᱞᱟᱦᱟ ᱛᱮᱱᱟᱜ ᱟᱹᱨᱤᱪᱟᱹᱞᱤ ᱛᱮᱜᱮ ᱢᱟᱱᱮ ᱥᱩᱴ ᱠᱚᱫᱚ ᱵᱟᱝᱞᱮ ᱦᱚᱨᱚᱜᱟ ᱟᱞᱮ ᱫᱚ ᱫᱷᱩᱛᱤ ᱛᱮᱜᱮᱞᱮ ᱪᱟᱞᱟᱜᱼᱟ ᱾ᱫᱷᱩᱛᱤ ᱟᱨ ᱫᱟᱲᱦᱤᱜ ᱟᱞᱮ ᱟᱨ ᱢᱟᱫᱟᱢ ᱤᱭᱟᱹ ᱪᱮᱫ ᱠᱚ ᱞᱟᱹᱭᱟ ᱚᱱᱟ ᱢᱟᱫᱟᱨ ᱰᱟᱹᱨ ᱞᱮ ᱥᱚᱜᱮ ᱡᱚᱱᱟᱜ-ᱟ ᱵᱚᱦᱚᱜ ᱨᱮ ᱟᱨ᱾
ᱟᱪᱪᱷᱟ ᱦᱮᱸ ᱛᱚ ᱟᱨ ᱡᱮᱢᱚᱱ ᱦᱟᱱᱮ ᱵᱟᱦᱟ ᱨᱮ ᱫᱚᱱ ᱵᱚᱱ ᱪᱟᱞᱟᱜᱼᱟ ᱚᱱᱟ ᱢᱟ ᱢᱟᱨᱟᱜ ᱯᱤᱱᱪᱤᱞ ᱠᱚ ᱛᱟᱦᱮᱱ ᱜᱮᱭᱟ ᱟᱹᱰᱤ ᱡᱟᱭᱜᱟ ᱨᱮᱜᱮ ᱧᱮᱞ ᱦᱩᱭ ᱠᱟᱱᱟ᱾
ᱦᱮᱸ ᱚᱱᱠᱟ ᱫᱚ ᱟᱞᱮ ᱫᱚ ᱱᱚᱝᱠᱟ ᱱᱚᱛᱮ ᱫᱚ ᱚᱱᱠᱟ ᱫᱚ ᱵᱟᱞᱮ ᱯᱟᱞᱚᱱᱟ ᱱᱚᱣᱟ᱾ ᱞᱟᱦᱟ ᱞᱟᱦᱟ ᱞᱮᱠᱟᱜᱮ ᱢᱟᱱᱮ ᱟᱞᱮ ᱫᱚ ᱢᱟᱫᱟᱨ-ᱢᱟᱫᱟᱨ ᱰᱟᱹᱨ ᱛᱮᱜᱮᱞᱮ ᱤᱭᱟᱹᱭᱟ, ᱢᱟᱫᱟᱨ ᱰᱟᱹᱨ ᱟᱨᱦᱚᱸ ᱮᱴᱟᱜᱟᱜ᱾ ᱚ ᱡᱟᱦᱟᱸ ᱡᱩᱛᱟ ᱦᱟᱱᱮ ᱛᱟᱦᱮᱱᱟ ᱥᱟᱨᱡᱚᱢ ᱰᱟᱹᱨ ᱠᱚᱦᱚᱸᱞᱮ ᱚᱱᱮ ᱫᱟᱲᱦᱤ ᱨᱮᱞᱮ ᱨᱮᱵᱮᱫ ᱜᱮᱭᱟ᱾
ᱚ ᱟᱪᱪᱷᱟ ᱚᱱᱮ ᱚᱱᱠᱟ ᱵᱮᱯᱟᱨ᱾
ᱦᱮᱸ ᱜᱚᱝᱠᱮ ᱱᱚᱛᱮ ᱫᱚ ᱫᱟᱜ ᱦᱚᱸ ᱫᱚᱢᱮ ᱡᱚᱨᱚᱭ ᱫᱟ ᱫᱟᱜ ᱮ ᱟᱨᱟᱢᱵᱚ ᱠᱟᱫᱟ ᱾ᱟᱯᱮ ᱥᱮᱫ ᱪᱮᱠᱟ ᱫᱟᱜ ᱠᱚ ᱡᱚᱨᱚᱭ ᱫᱟᱭ ᱥᱮ ᱵᱟᱝ?
ᱦᱮᱸ ᱱᱚᱛᱮ ᱦᱚᱸ ᱠᱟᱹᱴᱤᱡ ᱠᱟᱹᱴᱤᱡ ᱫᱚᱭ ᱡᱚᱨᱚᱭ ᱫᱟ, ᱛᱟᱨᱯᱚᱨᱮ ᱞᱤᱧ ᱞᱟᱹᱭᱫᱟ ᱡᱮ ᱚᱱᱟ ᱥᱤᱢ ᱥᱳᱲᱮ ᱠᱚ ᱪᱮᱫ ᱞᱮᱠᱟ ᱢᱟᱱᱮ ᱵᱟᱵᱟ ᱦᱚᱲ ᱜᱮᱯᱮ ᱡᱚᱢᱟ ᱥᱮ ᱜᱚᱜᱚ ᱦᱚᱲ ᱢᱟᱱᱮ ᱥᱚᱢᱟᱱ ᱛᱮ ᱡᱚᱛᱚ ᱦᱚᱲ ᱜᱮᱵᱚᱱ ᱡᱚᱢ-ᱡᱚᱢ ᱜᱮᱭᱟ?
ᱪᱮᱫ ᱵᱚᱸᱜᱟ ᱵᱩᱨᱩ ᱨᱮᱱᱟᱜ?
ᱦᱮᱸ ᱟᱨᱠᱤ ᱚᱱᱟ ᱡᱟᱦᱮᱨ ᱨᱮᱵᱚᱱ ᱥᱳᱲᱮ ᱜᱮᱫᱚ ᱚᱱᱟ ᱠᱚᱫᱚ ᱪᱮᱫ ᱞᱮᱠᱟ ᱵᱟᱵᱟ ᱦᱚᱲ ᱜᱮ ᱥᱮ ᱜᱚᱜᱚ ᱦᱚᱲ ᱦᱚᱸ ᱢᱟᱱᱮ ᱡᱷᱚᱛᱚ ᱢᱮᱥᱟ ᱠᱟᱛᱮᱫ ᱯᱮ ᱡᱚᱢ ᱜᱮᱭᱟ?
ᱵᱟᱝ ᱜᱚᱝᱠᱮ ᱱᱚᱛᱮ ᱫᱚ ᱟᱞᱮ ᱫᱚ ᱵᱟᱵᱟ ᱦᱚᱲ ᱜᱮᱞᱮ ᱡᱚᱢᱟ, ᱥᱤᱢ ᱥᱳᱲᱮ ᱟᱨᱚ ᱚᱱᱟ ᱠᱚ ᱛᱟᱦᱮᱱᱟ ᱥᱩᱠᱨᱤ ᱥᱳᱲᱮ ᱠᱚ᱾
ᱦᱮᱸ᱾
ᱚᱱᱟ ᱠᱚᱫᱚ ᱟᱞᱮ ᱵᱟᱵᱟ ᱦᱚᱲ ᱜᱮᱞᱮ ᱡᱚᱢᱟ᱾
ᱚ ᱟᱪᱪᱷᱟ ᱟᱨ ᱵᱟᱨ ᱩᱯᱟᱹᱥᱟᱱ ᱦᱚᱲ ᱠᱚᱫᱚ ᱢᱟᱱᱮ ᱵᱚᱦᱚᱜ ᱥᱳᱲᱮ ᱦᱚᱸᱠᱚ ᱡᱚᱢ ᱜᱮᱭᱟ ᱵᱟᱝ? ᱟᱪᱪᱷᱟ ᱢᱟᱱᱮ ᱚᱱᱟ ᱫᱚ ᱞᱟᱦᱟ ᱠᱷᱚᱱᱟᱜ ᱜᱮ ᱚᱱᱟ ᱫᱚ ᱪᱟᱹᱞᱩ ᱢᱮᱱᱟᱜᱼᱟ ᱥᱮ ᱪᱮᱫ?
ᱦᱮᱸ ᱜᱚᱝᱠᱮ ᱱᱚᱣᱟ ᱫᱚ ᱟᱞᱮ ᱦᱟᱯᱲᱟᱢ ᱠᱚ ᱵᱟᱵᱟ ᱛᱟᱠᱚ ᱠᱷᱚᱱᱟᱜ ᱠᱚ ᱞᱟᱹᱭᱮᱫ ᱛᱟᱦᱮᱸᱫ ᱱᱚᱝᱠᱟ ᱜᱮ ᱟᱫᱚ ᱟᱞᱮ ᱦᱚᱸ ᱚᱱᱠᱟ ᱜᱮᱞᱮ ᱯᱟᱞᱚᱱ ᱜᱮᱭᱟ᱾
ᱚ ᱦᱮᱸ ᱛᱚ ᱚᱱᱟ ᱠᱚᱜᱮ ᱯᱟᱞᱚᱱ ᱜᱮ ᱱᱤᱛᱚᱝ ᱫᱚ ᱵᱷᱟᱜᱮ ᱡᱮ ᱱᱤᱛᱚᱜ ᱱᱟᱣᱟ ᱱᱟᱣᱟ ᱡᱮᱢᱚᱱ ᱱᱚᱜᱼᱚᱭ ᱵᱚᱠᱥᱚ ᱠᱚ ᱟᱹᱜᱩᱭ ᱦᱩᱭᱩᱜ ᱫᱚᱱ ᱞᱟᱹᱜᱤᱫ ᱚᱱᱟ ᱫᱚ ᱵᱟᱝ ᱡᱩᱛᱩᱜ ᱠᱟᱱᱟ ᱦᱮᱸ ᱥᱮ ᱵᱟᱝ?
ᱦᱮᱸ ᱜᱚᱢᱠᱮ ᱟᱫᱚ ᱱᱮᱛᱟᱨ ᱫᱚ ᱚᱱᱮ ᱪᱮᱠᱟ ᱢᱟᱱᱮ ᱡᱩᱜᱽ ᱯᱟᱞᱴᱟᱜ ᱠᱟᱱ ᱞᱮᱠᱟᱜᱮ ᱚᱱᱠᱟᱜ ᱜᱮ ᱵᱩᱡᱟᱹᱜᱚᱜᱼᱟ ᱟᱫᱚ᱾ ᱚᱱᱟᱛᱮ ᱚᱱᱠᱟ ᱫᱚ ᱵᱟᱝᱞᱮ ᱯᱚᱞᱚᱱᱟ᱾
ᱚᱻ ᱦᱮᱸ ᱚᱱᱟ ᱦᱚᱸ ᱩᱪᱤᱛ ᱫᱚ ᱵᱟᱝ ᱠᱟᱱᱟ ᱡᱮ ᱚᱱᱠᱟ ᱯᱟᱞᱚᱱ ᱡᱮ ᱢᱟᱭᱤᱠ ᱵᱚᱠᱥᱚ ᱠᱚᱵᱚᱱ ᱟᱹᱜᱩᱭᱟ ᱚᱱᱠᱟ ᱫᱚ ᱵᱟᱝ ᱠᱟᱱᱟ ᱚᱱᱟ ᱫᱚ ᱟᱨᱠᱤ᱾ ᱡᱮ ᱟᱵᱚᱣᱟᱜ ᱡᱟᱦᱟᱸ ᱦᱟᱲᱟᱢ ᱵᱟ ᱛᱟᱠᱚ ᱡᱟᱦᱟᱸ ᱠᱚ ᱴᱷᱟᱹᱣᱠᱟᱹ ᱟᱹᱜᱩ ᱠᱟᱜ ᱵᱚᱱᱟ ᱚᱱᱠᱟᱱᱟᱜ ᱜᱮ ᱵᱷᱟᱜᱮᱭᱟ᱾
ᱦᱮᱸ ᱟᱫᱚ ᱟᱞᱮ ᱫᱚ ᱱᱚᱛᱮ ᱫᱚ ᱞᱟᱦᱟ ᱛᱮᱱᱟᱜ ᱜᱮᱞᱮ, ᱯᱟᱞᱚᱱᱟ ᱟᱫᱚ ᱱᱚᱣᱟ ᱢᱟᱭᱤᱠ ᱢᱟᱭᱤᱠ ᱠᱚ ᱟᱹᱜᱩ ᱞᱮᱠᱷᱟᱱ ᱟᱫᱚ ᱩᱱᱠᱩ, ᱢᱟᱱᱮ ᱮᱴᱟᱜ ᱥᱮᱫ ᱞᱮᱠᱟᱜᱮ ᱪᱟᱞᱟᱜᱼᱟ ᱟᱫᱚ᱾
ᱦᱮᱸ ᱦᱮᱸ ᱛᱟᱯᱚᱨᱮ᱾ ᱱᱤᱛᱚᱝ ᱫᱚ ᱚᱱᱮ ᱡᱟᱞᱮ ᱠᱚ ᱪᱮᱫ ᱞᱮᱠᱟ ᱯᱮ ᱢᱟᱱᱟᱣ ᱜᱮᱭᱟ ᱡᱮ ᱫᱚᱥᱟᱨ ᱦᱤᱞᱳᱜ ᱴᱟᱢᱟᱠ ᱛᱩᱢᱫᱟᱹᱜ, ᱥᱮ ᱢᱟᱱᱮ ᱯᱟᱲᱟ ᱯᱟᱲᱟ ᱯᱮ ᱟᱹᱪᱩᱨᱚᱜᱼᱟ ᱡᱮᱢᱚᱱ ᱞᱟᱸᱫᱟ ᱜᱟᱱᱚᱜ ᱦᱚᱲ ᱞᱮᱠᱟ ᱦᱤᱞᱤ ᱫᱟᱹᱭ ᱛᱟᱠᱚ ᱵᱚᱱ ᱫᱟᱜᱼᱼ ᱠᱚᱵᱚᱱ ᱫᱩᱞ ᱟᱠᱚ ᱜᱮᱭᱟ ᱜᱚᱲᱚᱢ ᱵᱩᱲᱦᱤ ᱜᱚᱲᱚᱢ ᱦᱟᱲᱟᱢ ᱚᱱᱠᱟ ᱩᱰᱩᱠ ᱠᱚᱜᱮ ᱜᱮᱭᱟ ᱯᱮᱥᱮ ᱵᱟᱝ ᱚᱱᱠᱟ ᱵᱟ ᱵᱟᱝ,
ᱦᱳᱭ ᱜᱚᱢᱠᱮ ᱟᱨ ᱢᱤᱫ ᱫᱷᱟᱣ ᱞᱟᱹᱭ ᱵᱤᱱ ᱥᱮ ᱮᱢᱚᱱ ᱫᱟᱜ ᱮᱫᱟᱭ ᱠᱟᱹᱴᱤᱡ ᱦᱚᱭ ᱫᱟ ᱱᱚᱛᱮ ᱫᱚ ᱜᱚᱝᱠᱮ ᱵᱟᱝ ᱟᱸᱡᱚᱢ ᱞᱮᱱᱟ?
ᱟᱪᱪᱷᱟ ᱞᱟᱹᱭ ᱫᱟᱞᱤᱧ ᱡᱮ ᱦᱚᱜᱚᱭ ᱵᱟᱦᱟ ᱯᱚᱨᱚᱵᱽ ᱠᱚᱢᱟ ᱟᱵᱚ ᱵᱚᱱ ᱢᱟᱱᱟᱣ ᱜᱮᱭᱟ ᱦᱮᱸ ᱥᱮ ᱵᱟᱝ ᱟᱫᱚ ᱚᱱᱮ, ᱡᱟᱞᱮ ᱨᱮ ᱛᱚᱵᱮ ᱪᱮᱫᱠᱟ ᱵᱚᱱ ᱨᱟᱹᱥᱠᱟᱹᱭ ᱜᱮᱭᱟ ᱡᱮᱢᱚᱱ ᱞᱟᱸᱫᱟ ᱜᱟᱱᱚᱜ ᱦᱚᱲ ᱞᱮᱠᱟ ᱫᱚ ᱵᱟᱹᱦᱩ ᱜᱚᱲᱚᱢ ᱦᱟᱲᱟᱢ ᱜᱚᱲᱚᱢ ᱵᱩᱲᱦᱤ ᱩᱱᱠᱩ ᱠᱚᱫᱚ ᱵᱚᱱ ᱩᱰᱩᱠ ᱠᱚᱣᱟ ᱥᱮ ᱛᱚᱵᱮ ᱚᱱᱠᱟ ᱨᱟᱹᱥᱠᱟᱹ ᱜᱮᱭᱟ ᱯᱮ ᱥᱮ ᱵᱟᱝ ᱟᱯᱮ ᱚᱱᱛᱮ ᱫᱚ?
ᱦᱮᱸ ᱜᱚᱝᱠᱮ ᱱᱚᱛᱮ ᱫᱚ ᱚᱱᱠᱟ ᱜᱮᱞᱮ ᱨᱟᱹᱥᱠᱟᱹᱭᱟ ᱡᱮᱢᱚᱱ ᱵᱤᱱ ᱞᱟᱹᱭ ᱠᱮᱫᱟ ᱦᱚᱸ ᱱᱚᱝᱠᱟ ᱦᱚᱸ ᱦᱤᱞᱤ ᱫᱟᱹᱭ ᱠᱚᱞᱮ, ᱥᱟᱵ ᱟᱹᱜᱩ ᱠᱚᱣᱟ ᱛᱟᱯᱚᱨᱮ ᱜᱚᱲᱚᱢ ᱵᱩᱲᱦᱤ ᱠᱚ ᱜᱚᱲᱚᱢ ᱵᱟᱜ ᱠᱚ ᱢᱟᱱᱮ ᱞᱟᱸᱫᱟ ᱜᱟᱱᱚᱜ ᱦᱚᱲ ᱠᱚ ᱟᱨᱞᱮ ᱮᱱᱮᱡᱟ ᱢᱤᱫ ᱥᱟᱶᱛᱮ ᱫᱟᱜ, ᱠᱚᱞᱮ ᱫᱩᱞᱟ ᱟᱨᱞᱮ ᱨᱟᱹᱥᱠᱟᱹᱭᱟ ᱟᱨ ᱦᱤᱞᱤ ᱠᱚ ᱡᱟᱦᱟᱸᱭ ᱠᱚ ᱛᱟᱦᱮᱱᱟ ᱫᱟᱜ ᱠᱚᱠᱚ ᱫᱩ ᱞᱟᱞᱮᱭᱟ᱾ ᱩᱱᱠᱩ ᱴᱷᱮᱱ ᱠᱟᱹᱴᱤᱡ ᱦᱟᱺᱰᱤ ᱠᱚᱸᱦᱚ ᱞᱮ ᱠᱷᱚᱭ ᱟᱨᱫᱟᱥᱟ᱾ ᱦᱮᱸ
ᱟᱪᱪᱷᱟ ᱛᱚᱵᱮ ᱚᱱᱟ ᱠᱚᱫᱚ ᱪᱮᱫ ᱞᱮᱠᱟᱯ, ᱯᱮ ᱨᱟᱹᱥᱠᱟᱹᱭ ᱜᱮᱭᱟ ᱥᱮᱛᱟᱜ ᱨᱮ ᱠᱷᱚᱱᱟᱜ ᱥᱮ ᱢᱟᱱᱮ ᱪᱮᱫ ᱞᱮᱠᱟ ᱥᱚᱢᱚᱭ ᱢᱮᱱᱟᱜᱼᱟ ᱚᱱᱟ ᱨᱮᱱᱟᱜ ᱟᱨᱠᱤ?
ᱵᱟᱝ ᱜᱚᱝᱠᱮ ᱥᱚᱢᱚᱭ ᱫᱚ ᱵᱟᱹᱱᱩᱜᱼᱟ ᱟᱞᱮ ᱫᱟᱠᱟ ᱡᱚᱢ ᱠᱟᱛᱮᱫ ᱠᱚᱞᱮ ᱩᱰᱩᱠ ᱵᱟᱲᱟᱜᱼᱟ ᱡᱷᱟᱞᱮ ᱡᱚᱠᱷᱚᱱ ᱫᱚ᱾
ᱦᱮᱸ ᱛᱚ ᱚᱱᱟ ᱟᱹᱭᱩᱵ ᱫᱷᱟᱹᱵᱤᱡ ᱜᱮᱯᱮ ᱨᱟᱹᱥᱠᱟᱹᱭ ᱜᱮᱭᱟ?
ᱦᱮᱸ ᱜᱚᱢᱠᱮ ᱱᱚᱛᱮ ᱫᱚ ᱟᱹᱭᱩᱵ ᱫᱷᱟᱹᱵᱤᱡ ᱜᱮᱞᱮ ᱨᱟᱹᱥᱠᱟᱹᱭᱟ ᱟᱫᱚ ᱫᱟᱠᱟ ᱡᱚᱢ ᱯᱚᱨᱮ, ᱫᱟᱠᱟ ᱡᱚᱢ ᱠᱟᱛᱮᱫ ᱞᱮ ᱩᱰᱩᱠ ᱵᱟᱲᱟᱜᱼᱟ᱾ ᱡᱚᱛᱚ ᱢᱟᱱᱮ ᱟᱞᱮ ᱟᱛᱩ ᱨᱮᱱ ᱥᱟᱱᱟᱢ ᱜᱟᱛᱮ ᱠᱚᱦᱚᱸ ᱟᱨ ᱫᱟᱫᱟ ᱛᱟᱠᱚ ᱵᱷᱟᱹᱭ ᱛᱟᱠᱚᱼᱼ ᱡᱚᱛᱚ ᱜᱮᱞᱮ ᱩᱰᱩᱠᱚᱜᱼᱟ ᱟᱨ ᱢᱤᱫ ᱥᱟᱶ, ᱛᱮᱞᱮ ᱪᱟᱞᱟᱜᱼᱟ ᱫᱟᱜ ᱫᱩᱞ ᱟᱨ ᱴᱟᱢᱟᱠ ᱛᱩᱢᱫᱟᱹᱜ ᱦᱚᱸᱞᱮ ᱤᱭᱟᱹᱭᱟ ᱨᱩ ᱟᱞᱮ᱾
ᱚ ᱟᱪᱪᱷᱟ ᱛᱚ ᱯᱟᱛᱟ ᱮᱱᱮᱡ ᱠᱚ ᱵᱟᱝ ᱦᱩᱭᱩᱜ ᱚᱱᱠᱟ?
ᱟᱨ ᱱᱚᱛᱮ ᱫᱚ ᱜᱚᱢᱠᱮ ᱯᱟᱛᱟ ᱮᱱᱮᱡ ᱠᱚᱫᱚ ᱵᱟᱝ ᱦᱩᱭᱩᱜ ᱜᱮᱭᱟ ᱱᱚᱛᱮ ᱫᱚ᱾
ᱵᱟᱝ ᱜᱚᱝᱠᱮ ᱞᱟᱹᱭ ᱫᱟᱞᱤᱧ ᱡᱟᱞᱮ ᱨᱮ ᱡᱮᱢᱚᱱ ᱱᱚᱜᱼᱚᱭ ᱯᱩᱲᱥᱤ ᱠᱚᱠᱚ ᱦᱤᱡᱩᱜ ᱜᱮᱭᱟ ᱥᱮ ᱚᱠᱟ ᱚᱠᱟ ᱥᱩᱢᱟᱹᱭ ᱫᱚ? ᱚᱠᱟ ᱢᱟᱱᱮ ᱵᱟᱯᱮ ᱨᱟᱹᱥᱠᱟᱹ ᱵᱟᱲᱟᱭ ᱜᱮᱭᱟ ᱡᱮ ᱜᱟᱫᱮᱞ ᱮᱱᱮᱡ ᱦᱩᱭᱩᱜᱼᱟ ᱯᱟᱛᱟ ᱠᱚᱵᱚᱱ ᱮᱱᱮᱡᱟ ᱛᱚᱠᱷᱚᱱ ᱫᱚ᱾
ᱵᱟ ᱜᱚᱢᱠᱮ ᱚᱱᱠᱟ ᱫᱚ ᱵᱟᱹᱱᱩᱜᱼᱟ ᱱᱚᱛᱮ ᱫᱚ᱾
ᱚᱸ ᱢᱟᱱᱮ ᱟᱞᱮ ᱱᱚᱛᱮ ᱫᱚ ᱦᱩᱭᱩᱜ ᱜᱮᱭᱟ ᱚᱱᱠᱟ ᱢᱟᱱᱮ ᱡᱟᱞᱮ ᱫᱚᱥᱟᱨ ᱦᱤᱞᱳᱜ ᱡᱮᱢᱚᱱ ᱵᱚᱱ ᱡᱟᱞᱮ ᱵᱟᱲᱟ ᱠᱮᱫᱟ ᱡᱟᱜᱮ ᱵᱟᱨᱚ ᱮᱠᱴᱟ ᱫᱷᱟᱵᱤᱡ᱾ ᱛᱚ ᱟᱫᱚ ᱚᱱᱟ ᱯᱚᱨᱮ ᱫᱚ ᱢᱤᱫᱴᱮᱱ ᱜᱚᱰᱟ ᱨᱮ ᱪᱟᱞᱟᱣ ᱠᱟᱛᱮᱜ ᱟᱫᱚ ᱮᱱᱮᱡ ᱦᱩᱭᱩᱜᱼᱟ ᱡᱮ ᱟᱹᱭᱩᱵ ᱫᱷᱟᱹᱵᱤᱡ ᱚᱱᱰᱮ ᱫᱚ᱾
ᱟᱪᱪᱷᱟ ᱜᱚᱢᱠᱮ ᱟᱫᱚ ᱱᱚᱛᱮ ᱫᱚ ᱚᱱᱠᱟ ᱫᱚ ᱵᱟᱝ ᱟᱞᱮ ᱫᱚ ᱱᱚᱝᱠᱟ ᱱᱚᱛᱮ ᱫᱚ ᱚᱱᱠᱟ ᱫᱚ ᱵᱟᱞᱮ ᱯᱟᱞᱚᱱᱟᱛᱚ᱾
ᱚ
ᱟᱞᱮᱜ ᱟᱹᱛᱩ ᱟᱹᱛᱩ ᱜᱮᱞᱮ ᱪᱟᱞᱟᱜᱼᱟ ᱟᱨ ᱚᱱᱟ ᱟᱞᱮ ᱟᱹᱛᱩ ᱟᱞᱮ ᱟᱹᱛᱩ ᱠᱚᱨᱮᱱ ᱜᱮ ᱡᱟᱦᱟᱸ, ᱠᱚ ᱩᱰᱩᱠᱚᱜ-ᱟ ᱚᱱᱮ ᱨᱟᱹᱥᱟᱹ, ᱯᱤᱴᱷᱟᱹ ᱠᱮᱫᱟᱞᱮ ᱟᱹᱭᱩᱵ ᱵᱮᱲᱟ ᱦᱟᱵᱤᱡ ᱟᱫᱚ ᱯᱩᱲᱥᱤ ᱯᱟᱲᱟ ᱥᱮᱫ ᱠᱚᱨᱮᱱ ᱫᱚ ᱚᱱᱠᱟ ᱫᱚ ᱵᱟᱠᱚ ᱦᱤᱡᱩᱜᱼᱟ᱾
ᱦᱳᱭ ᱛᱟᱦᱞᱮ ᱚ ᱵᱟᱠᱚ ᱦᱤᱡᱩᱜ ᱜᱮᱭᱟ ᱚᱱᱟ ᱠᱚ ᱟᱹᱛᱩ ᱠᱚᱨᱮᱱ ᱫᱚ ᱟᱨᱠᱤ᱾
ᱵᱟ ᱜᱚᱢᱠᱮ ᱩᱱᱠᱩᱣᱟᱜ ᱦᱚᱸ ᱢᱟᱱᱮ ᱪᱤᱠᱟᱹ ᱞᱟᱹᱭᱟ ᱵᱤᱱᱟᱹᱧ ᱢᱟᱱᱮ ᱩᱱᱠᱩ ᱭᱟᱜ ᱦᱚᱸ ᱩᱱ ᱦᱤᱞᱳᱜ ᱡᱟᱞᱮ ᱛᱟᱦᱮᱱᱟ ᱟᱨ ᱵᱟᱝᱠᱷᱟᱱ ᱫᱚ ᱩᱱ ᱦᱤᱞᱳᱜ ᱥᱟᱹᱨᱫᱤ ᱢᱟᱦᱟ ᱛᱟᱦᱮᱱᱟ ᱟᱫᱚ ᱚᱱᱠᱟ ᱨᱮ ᱩᱱᱠᱩ ᱦᱚᱸᱠᱚ ᱦᱩᱭᱩᱜᱼᱟ ᱟᱫᱚ ᱮᱸᱴᱠᱮᱴᱚᱬᱮᱜ ᱟᱠᱚ ᱟᱫᱚ ᱵᱟᱝ ᱠᱚ ᱦᱮᱡ ᱫᱟᱲᱮᱜᱼᱟ᱾
ᱚ ᱟᱪᱪᱷᱟ ᱢᱟᱱᱮ ᱟᱯᱮ ᱚᱱᱛᱮ ᱫᱚ ᱢᱟᱱᱮ ᱢᱤᱫ ᱥᱟᱶ ᱛᱮᱜᱮ ᱯᱮ ᱯᱚᱨᱚᱵᱚᱜ ᱜᱮᱭᱟ ᱟᱨᱠᱤ ᱚᱱᱟ ᱵᱟᱦᱟ ᱯᱚᱨᱚᱵᱽ ᱠᱚᱫᱚ ᱵᱟᱝ ᱾
ᱦᱮᱸ ᱜᱚᱝᱠᱮ ᱢᱤᱫ ᱥᱟᱶ ᱛᱮᱜᱮ ᱟᱫᱚ ᱦᱚᱜᱼᱚᱭ ᱢᱤᱫ ᱫᱤᱱ ᱵᱟᱨ ᱫᱤᱱ ᱞᱟᱦᱟ ᱛᱟᱭᱱᱚᱢᱚᱜᱼᱟ ᱚᱱᱠᱟ᱾
ᱚ ᱟᱪᱪᱷᱟ ᱦᱮᱸ ᱟᱨ ᱤᱭᱟᱹ ᱞᱤᱧ ᱞᱟᱹᱭᱮᱫ ᱛᱟᱦᱮᱸᱫ ᱡᱮ ᱚᱱᱟ ᱫᱚ ᱵᱟᱹᱞᱤᱧ ᱠᱩᱞᱤ ᱞᱮᱫ ᱵᱤᱱᱟ ᱡᱮ, ᱚᱱᱮ ᱡᱮᱢᱚᱱ ᱵᱚᱸᱜᱟ ᱵᱩᱨᱩᱜ ᱥᱚᱢᱚᱭ ᱡᱮ ᱚᱲᱟᱜ ᱠᱷᱚᱱᱟᱜ ᱱᱟᱭᱠᱮ ᱵᱚᱱ ᱤᱫᱤᱭᱮᱭᱟ ᱥᱮ ᱯᱩᱡᱟᱹ ᱞᱟᱹᱜᱤᱫ ᱟᱨᱚ ᱵᱚᱱ ᱚᱱᱠᱟ ᱟᱜᱩ ᱦᱚᱴᱚ ᱠᱟᱭᱟ ᱪᱮᱫ ᱞᱮᱠᱟ ᱚᱱᱟ ᱫᱚ ᱟᱯᱮᱥᱮᱫ ᱫᱚ ᱤᱫᱤᱭᱟᱯᱮ ᱟᱹᱜᱩᱭᱮᱭᱟᱯᱮ ᱚᱱᱠᱟ ᱥᱮ ᱢᱟᱱᱮ ᱟᱡ ᱮᱠᱞᱟ ᱜᱮ ᱪᱟᱞᱟᱜᱼᱟᱭ?
ᱪᱮᱫ ᱚᱱᱮ ᱵᱟᱦᱟ ᱨᱮ?
ᱦᱮᱸ, ᱡᱮᱢᱚᱱ ᱱᱚᱜ ᱚᱭ ᱥᱤᱢ ᱠᱚᱵᱚᱱ ᱯᱩᱡᱟᱹ ᱠᱚᱣᱟ ᱡᱮ ᱦᱟᱱᱟ ᱱᱟᱣᱟ ᱠᱚ ᱛᱟᱦᱮᱱ ᱛᱟᱵᱚᱱᱮ ᱵᱟᱯᱞᱟ ᱠᱚᱨᱮᱱ ᱥᱤᱢ ᱦᱟᱱᱟ ᱱᱟᱣᱟ ᱥᱤᱢ ᱠᱚ ᱛᱟᱦᱮᱱᱟ ᱚᱱᱮ ᱚᱱᱠᱟ ᱢᱟᱱᱮ ᱤᱫᱤ ᱠᱚᱣᱟᱯᱮ ᱥᱮ ᱱᱟᱭᱠᱮ ᱮᱠᱞᱟ ᱜᱮ ᱪᱟᱞᱟᱜᱼᱟ?
ᱵᱟᱝ ᱜᱚᱝᱠᱮ ᱟᱞᱮ ᱫᱚ ᱱᱟᱭᱠᱮ ᱫᱚᱞᱮ ᱤᱫᱤᱭᱮᱭᱟ ᱟᱨᱞᱮ ᱟᱹᱜᱩ ᱦᱚᱸᱞᱮ ᱟᱹᱜᱩ ᱦᱚᱴᱚ ᱠᱟᱭᱟ᱾
ᱚ ᱛᱟᱯᱚᱨᱮ ᱥᱚᱲᱮ ᱠᱚ ᱡᱚᱢ ᱵᱟᱲᱟ ᱠᱟᱛᱮᱫ ᱵᱚᱱ ᱮᱱᱮᱡ ᱥᱮᱨᱮᱧᱟ ᱚᱱᱟ ᱫᱚ ᱚᱱᱠᱟ ᱜᱮ ᱵᱳᱫᱷᱚᱭ᱾
ᱦᱮᱸ ᱜᱚᱝᱠᱮ ᱚᱱᱠᱟ ᱫᱚ ᱚᱱᱠᱟ ᱜᱮ, ᱟᱨ ᱛᱟᱦᱚᱞᱮ ᱜᱚᱝᱠᱮ ᱟᱯᱮᱥᱮᱫ ᱫᱚ ᱪᱮᱫᱠᱟ?
ᱟᱞᱮ ᱱᱚᱛᱮ ᱫᱚ ᱚᱱᱠᱟ ᱢᱟᱱᱮ ᱞᱟᱦᱟ ᱠᱷᱚᱡ ᱜᱮᱠᱚ ᱠᱚᱨᱟᱣ ᱟᱹᱜᱩ ᱞᱮᱫᱟ ᱛᱚ ᱟᱫᱚ ᱱᱤᱛ ᱱᱮᱛᱟᱨ ᱫᱚ ᱦᱚᱲ ᱠᱚᱦᱚᱸ ᱠᱚ ᱠᱚᱢᱚᱜ ᱠᱟᱱᱟ ᱡᱮ, ᱩᱱᱤ ᱤᱫᱤ ᱦᱚᱴᱚᱭ ᱵᱟᱝ ᱟᱫᱚ ᱱᱟᱭ ᱠᱮ ᱫᱚ ᱦᱳᱭᱛᱳ ᱮᱠᱞᱟ ᱜᱮ ᱪᱟᱞᱟᱜ ᱠᱟᱱᱟ ᱾ ᱦᱟᱱᱮ ᱠᱮ ᱫᱚ ᱦᱳᱭ ᱛᱚ ᱮᱠᱞᱟ ᱜᱮ ᱪᱟᱞᱟᱜ ᱠᱟᱱᱟᱭ ᱦᱟᱱᱮ ᱯᱩᱡᱟᱹ ᱛᱷᱟᱱ ᱫᱚ ᱟᱫᱚ ᱯᱩᱡᱟᱹ ᱛᱷᱟᱱ ᱨᱮ ᱛᱟᱭᱱᱚᱢ ᱢᱟᱲᱟᱝ ᱦᱚᱲ ᱱᱮᱛᱟᱨ ᱫᱚᱠᱚ ᱪᱟᱞᱟᱜ ᱠᱟᱱᱟ᱾ ᱟᱯᱮ ᱚᱱᱛᱮ ᱫᱚ ᱚᱰᱮ ᱢᱤᱫ ᱥᱟᱝ ᱛᱮᱜᱮ ᱢᱟᱱᱮ ᱚᱲᱟᱜ ᱠᱷᱚᱱᱟᱜ ᱜᱮᱯᱮ ᱤᱫᱤᱭᱮᱭᱟ, ᱥᱮ ᱚᱱᱮ ᱱᱟᱭᱠᱮ ᱞᱟᱦᱟ ᱠᱚᱜᱼᱟ ᱛᱟᱨᱯᱚᱨᱮ ᱚᱸᱰᱮ ᱯᱮ ᱪᱟᱞᱟᱜ ᱜᱮᱭᱟ?
ᱵᱟᱝ ᱜᱚᱝᱠᱮ ᱱᱚᱛᱮ ᱫᱚ ᱟᱞᱮ ᱟᱹᱛᱩ ᱦᱚᱲ ᱠᱚᱞᱮ ᱜᱩᱱᱤ ᱜᱩᱨᱤᱵ ᱠᱚᱞᱮ ᱥᱟᱹᱛ ᱥᱟᱯᱲᱟᱜᱼᱟ ᱛᱟᱯᱚᱨᱮ ᱱᱟᱭᱠᱮ ᱵᱟᱵᱟ ᱚᱲᱟᱜ ᱞᱮ ᱪᱟᱞᱟᱜᱼᱟ, ᱛᱟᱯᱚᱨᱮ ᱚᱸᱰᱮ ᱠᱷᱚᱱᱟᱜ ᱜᱮ ᱢᱤᱫ ᱥᱟᱶ ᱛᱮᱞᱮ ᱤᱫᱤᱭᱮᱭᱟ᱾
ᱟᱪᱪᱷᱟ ᱦᱮᱸ ᱟᱱᱮ ᱴᱩᱢ ᱴᱟᱢᱟᱠ ᱛᱩᱢᱫᱟᱜ ᱟᱛᱮ ᱟᱯᱮ ᱥᱮᱫ ᱫᱚ ᱵᱳᱫᱚᱭᱯᱮ ᱨᱟᱹᱥᱠᱟᱹᱭ ᱜᱮᱭᱟ᱾
ᱦᱮᱸ ᱜᱚᱝᱠᱮ ᱴᱟᱢᱟᱠ ᱛᱩᱢᱫᱟᱜ ᱟᱛᱮ ᱨᱩ-ᱨᱩ ᱛᱮᱞᱮ ᱪᱟᱞᱟᱜᱼᱟ ᱦᱚᱜ ᱚ ᱱᱚᱝᱠᱟ᱾
ᱚ᱾ ᱦᱮᱸ ᱛᱚ ᱠᱟᱹᱴᱤᱡ ᱠᱟᱹᱴᱤᱡ ᱫᱚ ᱠᱟᱹᱴᱤᱡ ᱫᱚ ᱵᱷᱮᱜᱟᱨ ᱜᱮᱛᱟ ᱵᱚᱱᱟ ᱟᱵᱚ ᱚᱱᱛᱮ ᱱᱚᱛᱮ ᱫᱚ ᱠᱟᱹᱴᱤᱡ᱾
ᱦᱮᱸ ᱜᱚᱝᱠᱮ ᱟᱫᱚ
ᱠᱟᱹᱴᱤᱡ ᱵᱷᱮᱜᱟᱨᱚᱜ ᱜᱮᱭᱟ ᱛᱚ ᱟᱫᱚ ᱥᱟᱺᱜᱤᱧ ᱥᱟᱺᱜᱤᱧ ᱫᱚ ᱚᱱᱠᱟ ᱫᱚ᱾
ᱦᱮᱸ ᱟᱨ ᱢᱤᱫ ᱥᱟᱶ ᱛᱮᱫᱚ ᱵᱚᱫᱷᱚᱭ ᱵᱟᱵᱚᱱ ᱯᱚᱨᱚᱵᱚᱜ ᱜᱮᱭᱟ ᱟᱨᱠᱤ ᱟᱯᱮ ᱦᱚᱭᱛᱳ ᱵᱟᱨ ᱯᱮ ᱫᱤᱱ ᱞᱟᱦᱟ ᱚᱠᱚᱭ ᱠᱚᱫᱚ ᱪᱟᱸᱫᱚ ᱢᱩᱪᱟᱹᱫ ᱨᱮᱵᱚᱱ ᱯᱚᱨᱚᱵᱚᱜ ᱜᱮᱭᱟ ᱚᱱᱮ ᱚᱱᱠᱟ᱾
ᱦᱮᱸ ᱦᱮᱸ ᱦᱮᱸ᱾